ᱦᱮᱞᱳ, ᱦᱮᱸ ᱜᱚᱝᱠᱮ ᱡᱚᱦᱟᱨ ᱜᱮ ᱾ ᱛᱟᱯᱚᱨᱮ ᱪᱮᱫ, ᱦᱮᱸ ᱟᱹᱰᱤ ᱫᱤᱱ ᱯᱚᱨ ᱜᱮ ᱾
ᱦᱮᱸ ᱱᱟᱯᱟᱭ ᱜᱮᱭᱟ ᱵᱮᱱ? ᱟᱪᱪᱷᱟ ᱟᱹᱞᱤᱧ ᱢᱳᱚᱴᱟᱢᱩᱴᱤ ᱢᱮᱱᱟᱜ ᱵᱟᱲᱟ ᱞᱤᱧᱟᱹ ᱠᱷᱟᱱ ᱚᱲᱟᱜ ᱠᱚᱨᱮᱫ ᱜᱮ ᱠᱷᱟᱱ ᱞᱤᱧ ᱠᱟᱹᱢᱤ ᱵᱟᱲᱟᱭᱮᱫᱟ ᱾
ᱦᱩᱸ ᱦᱩᱸ ᱾
ᱟᱻ ᱟᱹᱵᱤᱱ ᱫᱚ ᱚᱠᱟᱨᱮ ᱢᱮᱱᱟᱜ ᱵᱤᱱᱟ?
ᱟᱹᱞᱤᱧ ᱦᱚᱸ ᱦᱚᱸᱜᱼᱚᱭ ᱪᱟᱥ ᱠᱚᱦᱟᱸᱜᱼᱟᱸ ᱟᱬᱜᱚᱼᱜᱚᱫ ᱠᱟᱱᱟ ᱛᱚ, ᱮᱦᱚᱵᱚᱜ ᱠᱟᱱᱟ ᱦᱟᱸᱜ᱾
ᱟᱪᱪᱷᱟ ᱟᱪᱪᱷᱟ ᱟᱨ ᱚᱠᱟ ᱞᱮᱠᱟ ᱱᱟᱯᱟᱭ ᱵᱟᱲᱟᱭ ᱜᱮᱛᱚ?
ᱦᱳᱭ ᱦᱳᱭ ᱱᱤᱛᱚᱜ ᱫᱚ ᱦᱟᱸᱜ ᱱᱟᱯᱟᱭ ᱜᱮ ᱾ ᱟᱹᱵᱤᱱ ᱜᱮ ᱚᱠᱟ ᱞᱮᱠᱟ ᱦᱟᱸᱜ?
ᱟᱹᱰᱤ ᱫᱤᱱ ᱯᱚᱨ ᱵᱤᱱ ᱫᱤᱥᱟᱹ ᱫᱤᱥᱟᱹ ᱠᱮᱫ ᱞᱤᱧᱟ ᱾
ᱦᱮᱸ ᱩᱭᱦᱟᱹᱨ ᱠᱮᱫ ᱵᱤᱱ ᱜᱮᱭᱟᱞᱤᱧ ᱾
ᱱᱚᱝᱠᱟ ᱟᱹᱲᱤ ᱞᱮᱱᱠᱷᱟᱱ ᱜᱟᱱᱚᱜᱼᱟ ᱠᱤ?
ᱟᱹᱵᱤᱱ ᱦᱚᱸᱛᱚ ᱵᱟᱹᱵᱤᱱ ᱩᱭᱦᱟᱹᱨ ᱠᱟᱜ ᱞᱤᱧᱟᱹ ᱥᱮ ᱾
ᱟᱨ ᱟᱞᱚᱵᱤᱱ ᱞᱟᱹᱭᱟ ᱱᱚᱣᱟ ᱪᱟᱥ ᱠᱟᱹᱢᱤ ᱮᱢᱚᱱ ᱵᱚᱱ ᱵᱟᱹᱲᱛᱤ ᱠᱟᱱᱟ ᱛᱟᱦᱚᱞᱮ ᱱᱚᱣᱟ ᱛᱟᱞᱟᱨᱮ ᱩᱭᱦᱟᱹᱨ ᱠᱚᱦᱚᱸ ᱥᱟᱹᱨᱤᱜᱮ ᱟᱹᱰᱤ ᱠᱚᱥᱴᱚ ᱠᱚᱥᱴᱚ ᱵᱩᱡᱷᱟᱹᱜ ᱠᱟᱱ ᱫᱚ ᱦᱮᱸ, ᱡᱟᱭᱦᱳᱠ ᱛᱟᱦᱚᱞᱮ ᱵᱟᱹᱧ ᱠᱩᱞᱤᱞᱮᱫ ᱵᱤᱱᱟ ᱵᱟᱹᱧ ᱠᱩᱞᱤ ᱞᱮᱫ ᱵᱤᱱᱟ ᱚᱲᱟᱜ ᱠᱚᱨᱮ ᱱᱟᱯᱟᱭ ᱵᱟᱲᱟ ᱜᱮᱛᱚ ᱜᱚ ᱵᱟᱵᱟ ᱛᱟᱠᱚ?
ᱦᱮᱸ ᱦᱮᱸ ᱱᱤᱛᱳᱜ ᱫᱚ ᱱᱟᱯᱟᱭ ᱜᱮ ᱾ ᱟᱨ ᱟᱵᱤᱱ ᱨᱮᱱ ᱫᱚ?
ᱦᱮᱸ ᱜᱚᱢᱠᱮ ᱟᱯᱟᱛᱚᱛᱚ ᱠᱷᱟᱱ ᱢᱚᱸᱡᱽ ᱵᱟᱲᱟ ᱜᱮ ᱾ ᱦᱮᱸ, ᱛᱟᱦᱚᱞᱮ ᱚᱠᱟ ᱞᱮᱠᱟᱭ ᱫᱟᱜ ᱮᱫᱟ ᱜᱚᱢᱠᱮ ᱚᱱᱛᱮ?
ᱫᱟᱜᱮᱜ ᱜᱮᱭᱟ ᱦᱟᱸᱜ ᱵᱷᱟᱜᱤ ᱜᱮ ᱢᱚᱴᱟᱢᱩᱴᱤ ᱛᱮᱦᱮᱧ ᱫᱚ ᱦᱟᱸᱜ ᱚᱱᱟ ᱦᱟᱞᱠᱟ ᱧᱚᱜ ᱡᱚᱨᱚ ᱠᱮᱫᱟᱭ ᱮᱱᱟᱝ ᱚᱸᱜ ᱟᱫᱚ ᱦᱟᱸᱜ ᱵᱟᱭ ᱡᱚᱨᱚ ᱠᱟᱜᱼᱟᱭ ᱛᱚ ᱦᱟᱸᱜ ᱫᱤᱱᱜᱮ ᱫᱟᱜ ᱫᱟᱭ ᱾
ᱚᱻ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱾
ᱦᱳᱭ ᱦᱳᱭ ᱦᱳᱭ ᱾
ᱱᱚᱛᱮ ᱦᱚᱸ ᱜᱚᱢᱠᱮ ᱫᱟᱜ ᱫᱚᱭ ᱫᱟᱜ ᱵᱟᱲᱟᱭᱮᱫ ᱜᱮᱭᱟᱭ ᱠᱷᱟᱱ ᱦᱮᱸ ᱾ ᱟᱨ ᱫᱚᱢᱮ ᱱᱚᱛᱮ ᱦᱚᱸ ᱢᱚᱴᱟᱢᱩᱴᱤ ᱛᱮᱦᱮᱧ ᱦᱚᱭ ᱫᱟᱜ ᱵᱟᱲᱟ ᱠᱮᱫ ᱜᱮᱭᱟ ᱚᱱᱛᱮ ᱛᱮᱦᱮᱸᱧᱮ ᱫᱟᱜ ᱞᱮᱫᱟ ᱥᱮ ᱵᱟᱝ ᱜᱚᱢᱠᱮ?
ᱦᱩᱸᱻ ᱾ ᱫᱟᱜ ᱠᱮᱫᱟᱭ ᱫᱟᱜ ᱠᱮᱫᱟᱭ ᱾
ᱩᱸ ᱟᱪᱪᱷᱟ ᱟᱪᱪᱷᱟ ᱟᱪᱪᱷᱟ ᱾
ᱦᱩᱸᱻ ᱾
ᱡᱟᱭᱦᱳᱠ ᱟᱨ, ᱟᱨ ᱛᱟᱦᱚᱞᱮ ᱛᱤᱱ ᱡᱷᱟᱹᱞ ᱠᱮᱫᱟ ᱵᱤᱱ ᱨᱚᱦᱚᱭ ᱠᱚᱫᱚ?
ᱩᱸᱜ ᱨᱚᱦᱚᱭ ᱠᱚᱫᱚ ᱦᱟᱸᱜ ᱦᱚᱜ-ᱚᱭ ᱦᱟᱸᱜ ᱟᱨᱟᱢᱵᱚ ᱦᱩᱭᱩᱜ ᱞᱟᱜᱤᱜᱼᱟ ᱾
ᱟᱪᱪᱷᱟ ᱾
ᱪᱟᱨᱟ ᱠᱚᱫᱚ ᱟᱹᱣᱨᱤᱜ ᱟᱛᱚ ᱩᱱᱟᱹᱜ ᱪᱮᱨᱦᱟ ᱫᱚ ᱾
ᱜᱚᱢᱠᱮ ᱟᱯᱮ ᱥᱮᱫ ᱫᱚ ᱵᱤᱨ ᱫᱤᱥᱚᱢ ᱫᱚ ᱚᱱᱛᱮ ᱵᱟᱭ ᱫᱟᱜ ᱫᱚ ᱵᱟᱭ ᱫᱟᱜ ᱫᱟ ᱚᱱᱠᱟ ᱫᱚ?
ᱩᱦᱩᱸᱜ ᱩᱦᱩᱸᱜ ᱵᱟᱭ ᱫᱟᱜ ᱟᱠᱟᱫᱟ, ᱥᱮᱨᱚᱠᱚᱢ ᱫᱟᱜ ᱠᱚ ᱵᱟᱭ ᱛᱤᱸᱜᱩᱱ ᱠᱟᱱᱟ᱾
ᱚ ᱟᱪᱪᱷᱟ ᱟᱪᱪᱷᱟ ᱟᱪᱪᱷᱟ ᱟᱫᱚ ᱜᱚᱢᱠᱮ ᱡᱩᱫᱤ ᱫᱚᱢᱮ ᱫᱚᱢᱮ ᱡᱩᱫᱤ ᱵᱟᱭ ᱫᱟᱜᱟ ᱠᱟᱛᱷᱟ ᱪᱤᱠᱟᱹ ᱛᱮ ᱛᱤᱸᱜᱩᱱᱟ ᱵᱟᱝ?
ᱦᱮᱸ ᱦᱮᱸ ᱦᱮᱸ᱾ ᱟᱫᱚ ᱵᱤᱨ ᱫᱤᱥᱚᱢ ᱥᱮ ᱢᱟᱱᱮ ᱠᱟᱹᱡ ᱥᱚᱢᱚᱥᱥᱟᱜ ᱠᱟᱱᱟ ᱟᱹᱨᱠᱤ᱾
ᱟᱪᱪᱷᱟ
ᱟᱨ ᱠᱟᱡᱽ ᱪᱮᱦᱮᱨᱟ ᱧᱚᱜ ᱵᱷᱚᱨᱥᱟ ᱵᱟᱭ ᱟᱬᱜᱚ ᱞᱮᱠᱷᱟᱡ ᱫᱚ ᱫᱟᱜ ᱫᱚ ᱦᱟᱸᱜ ᱵᱟᱝ ᱛᱤᱸᱜᱩᱱᱟ᱾
ᱟᱫᱚ ᱞᱤᱧ ᱞᱟᱹᱭ ᱫᱟ ᱟᱥᱟᱲ ᱵᱚᱸᱜᱟ ᱫᱚ ᱟᱥᱟᱲ ᱵᱚᱸᱜᱟ ᱪᱟᱵᱟᱭ ᱱᱟᱛᱚ ᱱᱚᱜᱼᱚᱭ ᱛᱚ ᱜᱚᱢᱠᱮ᱾
ᱦᱮᱸ ᱚᱨᱫᱷᱮᱠ ᱜᱚᱜ ᱠᱟᱱᱟ ᱦᱟᱸᱜ᱾
ᱢᱟᱥᱮ ᱟᱫᱚ ᱛᱤᱥ ᱯᱮ ᱨᱚᱦᱚᱭ ᱛᱟᱵᱚᱱ ᱜᱮᱭᱟ ᱛᱟᱦᱚᱞᱮ?
ᱱᱚᱛᱮ ᱫᱚ ᱦᱟᱸᱜ ᱯᱩᱨᱟᱹ ᱟᱥᱟᱲ ᱵᱚᱸᱜᱟ ᱢᱩᱪᱟᱹᱫ ᱢᱩᱪᱟᱹᱫ ᱥᱮᱫ ᱵᱟᱠᱷᱟᱡ ᱫᱚ ᱦᱟᱸᱜ ᱟᱨᱠᱤ᱾ ᱡᱤᱱ ᱫᱟᱜ ᱠᱚ ᱥᱮ ᱠᱚᱢ ᱧᱟᱢ ᱞᱮᱠᱷᱟᱡ ᱜᱮ ᱾ ᱟᱫᱚ ᱜᱚᱢᱠᱮ ᱱᱚᱜᱼᱚᱭ ᱛᱚ ᱱᱚᱝᱠᱟ ᱟᱵᱚ ᱢᱟ ᱦᱚᱸᱜᱼ ᱚᱱᱠᱟᱭ ᱫᱟᱜ ᱟᱵᱚᱱ ᱠᱟᱱᱟ ᱛᱟᱯᱚᱨᱮ ᱱᱚᱝᱠᱟ ᱪᱮᱫᱟᱜ ᱮ ᱫᱟᱜ ᱟᱵᱚᱱ ᱠᱟᱱᱟᱭ, ᱠᱟᱹᱴᱤᱡ ᱚᱱᱟ ᱜᱮ ᱠᱟᱹᱴᱤᱡ ᱞᱟᱹᱭ ᱟᱹᱞᱤᱧ ᱵᱤᱱ ᱥᱮ ᱪᱮᱫ ᱠᱷᱟᱹᱛᱤᱨ ᱛᱮ ᱱᱚᱝᱠᱟᱜ ᱠᱟᱱᱟ?
ᱟᱫᱚ ᱜᱚᱢᱠᱮ
ᱟᱫᱚ ᱪᱮᱫ ᱞᱤᱧ ᱞᱟᱹᱭᱟ, ᱱᱚᱸᱰᱮ ᱫᱚ ᱦᱟᱜ ᱠᱷᱟᱱ ᱵᱮᱯᱟᱨ ᱦᱩᱭᱩᱜ ᱠᱟᱱᱟ᱾ ᱟᱭᱮᱫᱟᱨ ᱨᱮᱱᱟᱜ ᱡᱟ ᱠᱷᱟᱨᱟᱯᱚᱜ ᱠᱟᱱᱟ᱾ ᱦᱮᱸ ᱟᱨ ᱧᱮᱞᱵᱤᱱ ᱟᱹᱞᱤᱧ ᱛᱚ ᱱᱚᱜᱼᱚᱭ ᱛᱚ ᱦᱟᱜ ᱠᱷᱟᱱ ᱠᱤᱪᱷᱩ ᱫᱤᱱ ᱞᱟᱦᱟ ᱵᱟᱡᱟᱨ ᱫᱤᱥᱚᱢ ᱥᱮᱫ ᱞᱤᱧ ᱛᱟᱦᱮᱸ ᱠᱟᱱᱟ᱾ ᱟᱹᱞᱤᱧ ᱠᱤᱪᱷᱩ ᱫᱤᱱ ᱯᱚᱨ ᱱᱚᱜᱼᱚᱭ ᱞᱟᱦᱟ ᱞᱤᱧ ᱦᱮᱡ ᱠᱟᱱᱟ, ᱡᱟᱭᱦᱳᱠ ᱛᱟᱦᱚᱞᱮ ᱠᱷᱟᱱ ᱡᱮ ᱠᱷᱚᱱ ᱞᱤᱧ ᱛᱟᱦᱮᱸ ᱠᱟᱱᱟ᱾ ᱚᱱᱛᱮ ᱞᱤᱧ ᱧᱮᱞ ᱫᱟ ᱜᱚᱴᱟ ᱮᱠᱫᱚᱢ ᱜᱟᱲᱤ ᱜᱷᱚᱲᱟ ᱛᱮ ᱦᱮᱸ ᱦᱚᱭᱞᱚᱝ ᱠᱚ ᱫᱩᱥᱟᱹᱣ ᱪᱟᱵᱟ ᱠᱟᱱᱟ ᱦᱮᱸ᱾
ᱦᱩᱸ
ᱟᱨ ᱚᱱᱛᱮ ᱵᱤᱨ ᱫᱤᱥᱚᱢ ᱥᱮᱫ ᱦᱚᱸᱞᱤᱧ ᱟᱸᱡᱚᱢ ᱠᱟᱜᱼᱟ, ᱥᱮᱪᱮᱫ ᱚᱱᱠᱟ ᱫᱟᱨᱮ ᱠᱚᱠᱚ ᱫᱤᱱ ᱫᱤᱱ ᱛᱮᱠᱚ ᱢᱟᱜ ᱤᱫᱤᱭᱮᱫᱟ?
ᱮᱠᱫᱚᱢ ᱮᱠᱫᱚᱢ ᱮᱠᱫᱚᱢ ᱮᱠᱫᱚᱢ ᱱᱚᱣᱟ ᱫᱚ ᱮ ᱦᱳᱭᱳᱜ ᱠᱟᱱ ᱜᱮᱭᱟ ᱢᱮᱱᱠᱷᱟᱱ ᱟᱵᱚ ᱢᱟᱱᱮ ᱵᱟᱠᱚ ᱵᱩᱡᱷᱟᱹᱣᱮᱫ ᱛᱟᱵᱚᱱᱟ, ᱟᱵᱚ ᱢᱟᱱᱢᱤ ᱠᱚ ᱟᱨᱠᱤ᱾
ᱟᱪᱪᱷᱟ
ᱩᱱᱠᱩ ᱫᱚ ᱥᱩᱫᱷᱩ ᱱᱚᱣᱟ ᱠᱚ ᱞᱟᱹᱭᱫᱟ ᱡᱮ ᱱᱚᱣᱟ ᱠᱷᱟᱹᱛᱤᱨ ᱵᱟᱝ ᱦᱩᱭᱩᱜ ᱠᱟᱱᱟ, ᱫᱟᱜ ᱵᱟᱭ ᱫᱟᱜ ᱫᱟᱭ ᱪᱟᱸᱫᱚ ᱵᱚᱸᱜᱟ ᱵᱟᱭ ᱫᱟᱜ ᱟᱵᱚᱱ ᱠᱟᱱᱟᱭ, ᱢᱮᱱᱠᱷᱟᱱ ᱪᱮᱫ ᱠᱷᱟᱹᱛᱤᱨ ᱛᱮ ᱵᱟᱭ ᱫᱟᱜ ᱫᱟᱭ ᱚᱱᱟ ᱫᱟ ᱵᱟᱠᱟ ᱵᱩᱡᱟᱹᱣ ᱫᱟᱲᱮᱭᱟᱛᱟᱵᱚᱱ ᱠᱟᱱᱟ᱾
ᱚᱱᱟ ᱜᱮᱛᱚ ᱜᱚᱝᱠᱮ ᱟᱹᱰᱤ ᱢᱟᱨᱟᱝ ᱢᱤᱫᱴᱮᱱ ᱟᱹᱰᱤ ᱢᱟᱨᱟᱝ ᱢᱤᱫᱴᱮᱱ ᱫᱩᱠ ᱠᱟᱱᱟ ᱦᱮᱸᱥᱮ ᱪᱮᱫ?
ᱦᱩᱸ ᱦᱩᱸ ᱦᱩᱸ ᱢᱟᱱᱮ ᱱᱚᱣᱟ ᱵᱩᱡᱷᱟᱹᱣ ᱞᱟᱹᱠᱛᱤ ᱠᱟᱱ ᱛᱟᱵᱚᱱᱟ, ᱟᱵᱚ ᱢᱟᱹᱱᱢᱤ ᱟᱨᱠᱤ ᱡᱮ ᱱᱚᱣᱟ ᱠᱷᱟᱹᱛᱤᱨ ᱵᱟᱭ ᱫᱟᱜ ᱟᱵᱚᱱ ᱠᱟᱱᱟᱭ ᱥᱮ ᱱᱚᱣᱟ ᱠᱚᱫᱚ ᱵᱟᱵᱚᱱ ᱱᱚᱝᱠᱟᱭᱟ
ᱴᱷᱤᱠ ᱴᱷᱤᱠ ᱴᱷᱤᱠ ᱴᱷᱤᱠ ᱴᱷᱤᱠ ᱵᱩᱡᱷᱟᱹᱣ ᱢᱟ ᱞᱟᱹᱠᱛᱤᱭᱟᱵᱚᱱ ᱠᱟᱱᱟ ᱜᱚᱝᱠᱮ, ᱟᱫᱚ ᱵᱟᱝ ᱠᱚ ᱵᱩᱡᱷᱟᱹᱣᱮᱫ ᱛᱟᱵᱚᱱᱟ, ᱢᱮᱱᱠᱷᱟᱱ ᱦᱮᱸ ᱵᱟᱝ᱾
ᱦᱩᱸ ᱦᱩᱸ ᱦᱩᱸ
ᱴᱷᱤᱠ
ᱦᱩᱸ ᱮᱠᱫᱚᱢ ᱟᱫᱚ ᱢᱟᱱᱮ ᱦᱳᱭᱯᱚᱝ ᱠᱚ, ᱚᱱᱠᱟ ᱵᱤᱨ ᱜᱟᱡᱟᱲ ᱠᱚ ᱢᱟᱜ ᱠᱟᱛᱮᱜᱴ ᱢᱟᱱᱮ ᱦᱟᱱᱮ ᱠᱟᱨᱠᱷᱟᱱᱟ ᱵᱚᱲᱚ ᱵᱚᱲᱚ ᱠᱟᱨᱠᱷᱟᱱᱟ ᱠᱚ ᱵᱮᱱᱟᱣᱮᱫᱼᱟ᱾ ᱟᱫᱚ ᱚᱱᱮ ᱡᱟᱦᱟᱸ ᱫᱩᱦᱟᱹᱛᱮ ᱚᱱᱟᱛᱮ ᱟᱨᱠᱤ ᱤᱭᱟᱹᱜ ᱠᱟᱱᱟ ᱟᱨᱠᱤ ᱡᱟᱦᱟᱸ ᱫᱚ ᱫᱩᱥᱟᱹᱜ ᱠᱟᱱᱟ᱾
ᱴᱷᱤᱠ ᱴᱷᱤᱠ ᱴᱷᱤᱠ ᱜᱚᱝᱠᱮ ᱟᱞᱤᱧ ᱢᱟ ᱠᱤᱪᱷᱩ ᱫᱤᱱ ᱡᱚᱠᱷᱚᱱ ᱞᱟᱦᱟ ᱛᱮᱞᱤᱧ ᱵᱟᱜᱟᱣ ᱞᱮᱱᱟ, ᱟᱯᱮ ᱥᱮᱫ ᱞᱤᱧ ᱪᱟᱞᱟᱣ ᱞᱮᱱᱟ ᱩᱱᱫᱚ ᱛᱚ ᱚᱱᱠᱟ ᱠᱟᱨᱠᱷᱟᱱᱟ ᱠᱚᱫᱚ ᱵᱟᱝ ᱛᱟᱦᱮᱸ ᱠᱟᱱᱟ᱾ ᱛᱚ ᱱᱮᱛᱟᱨ ᱫᱚ ᱠᱟᱨᱠᱷᱟᱱᱟ ᱠᱚ ᱵᱮᱨ ᱵᱮᱨ ᱵᱮᱨᱮᱫ ᱠᱟᱫᱟ?
ᱦᱳᱭ ᱦᱳᱭ ᱱᱮᱛᱟᱨ ᱫᱚ ᱠᱟᱨᱠᱷᱟᱱᱟ ᱠᱚ ᱵᱮᱱᱟᱣ ᱠᱟᱫᱼᱟ ᱟᱫᱚ ᱛᱮ ᱚᱱᱮ ᱫᱟᱜ ᱡᱟᱹᱲᱤ ᱠᱚᱨᱮᱱᱟᱜ ᱟᱱᱟᱴ ᱠᱚ ᱦᱩᱭᱩᱜ ᱠᱟᱱᱟ ᱟᱨᱠᱤ᱾
ᱥᱟᱹᱨᱤ ᱜᱮ ᱜᱚᱝᱠᱮ ᱟᱫᱚ ᱜᱚᱝᱠᱮ ᱡᱚᱠᱷᱚᱱ ᱵᱮᱨᱮᱫ ᱠᱮᱫᱟ ᱟᱯᱮᱫᱚ ᱱᱚᱣᱟ ᱨᱮᱫᱚ ᱟᱫᱚ ᱵᱟᱝ ᱯᱮ ᱢᱮᱱ ᱛᱟᱵᱱᱟ ᱡᱟᱦᱟᱱᱟᱜ ᱫᱚ
ᱦᱩᱸ ᱛᱷᱚ ᱟᱫᱚ ᱞᱟᱹᱭ ᱫᱚ ᱦᱟᱸᱜ ᱦᱳᱭ ᱠᱟᱱ ᱜᱮᱭᱟ ᱡᱮ ᱱᱚᱝᱠᱟ ᱪᱮᱫᱟᱜ ᱱᱚᱣᱟ ᱠᱷᱟᱹᱛᱤᱨ ᱜᱮ ᱱᱚᱣᱟ, ᱱᱚᱣᱟ ᱠᱷᱟᱹᱛᱤᱨ ᱛᱮ ᱟᱵᱚ ᱚᱦᱸ ᱴᱷᱤᱠ ᱴᱷᱟᱠ ᱵᱟᱭ ᱫᱟᱜ ᱡᱟᱲᱤᱭᱟᱵᱚᱱ ᱠᱟᱱᱟ ᱟᱨ ᱫᱟᱨᱮ ᱪᱮᱫᱟᱜ ᱵᱚᱱ ᱢᱟᱜ ᱫᱟ? ᱟᱫᱚ ᱩᱱ ᱦᱚᱸᱠᱚ ᱞᱟᱹᱭ ᱠᱮᱫᱟ ᱡᱮ ᱫᱟᱨᱮ ᱵᱟᱢ ᱢᱟᱜ ᱞᱮᱠᱟᱡ ᱫᱚ ᱢᱟᱱᱮ ᱡᱚᱢᱟᱜ ᱵᱟᱝ ᱦᱩᱭᱩᱜᱼᱟ᱾ ᱚᱱᱮ ᱡᱚᱢ ᱵᱟᱠᱚ ᱡᱚᱢ ᱫᱟᱲᱮᱭᱟᱜᱼᱟ ᱱᱚᱝᱠᱟ ᱨᱮᱸᱜᱮᱡ ᱚᱨᱮᱡ ᱦᱚᱨ ᱦᱮᱱᱟᱜ ᱠᱚᱣᱟ ᱛᱚ,
ᱟᱫᱚ ᱜᱚᱸᱝᱠᱮ ᱴᱷᱤᱠ ᱜᱮᱭᱟ ᱟᱹᱞᱤᱧ ᱟᱹᱞᱤᱧᱟᱜ ᱠᱟᱛᱷᱟ ᱞᱤᱧ ᱵᱟᱛᱟᱣ ᱠᱮᱫᱟ ᱡᱮ ᱛᱮᱦᱮᱧ ᱢᱤᱫᱴᱮᱱ ᱠᱟᱨ ᱠᱷᱟᱱᱟ ᱛᱮᱭᱟᱨ ᱞᱮᱱᱠᱷᱟᱱ ᱚᱸᱰᱮ ᱟᱵᱚᱨᱮᱱ ᱦᱚᱲ ᱠᱟᱹᱢᱤ ᱠᱚ ᱧᱟᱢᱟ᱾ ᱟᱫᱚ ᱟᱹᱰᱤ ᱱᱟᱯᱟᱭ ᱠᱟᱛᱷᱟ ᱠᱟᱱᱟ ᱜᱚᱝᱠᱮ ᱱᱚᱣᱟ ᱪᱤᱱᱛᱟᱹ ᱵᱷᱟᱵᱱᱟ ᱩᱭᱦᱟᱹᱨ ᱵᱷᱟᱵᱽᱱᱟ ᱫᱚ ᱟᱹᱰᱤ ᱱᱟᱯᱟᱭ ᱜᱮᱭᱟ ᱢᱮᱱᱠᱷᱟᱱ ᱜᱚᱝᱠᱮ ᱧᱮᱞ ᱦᱳᱭᱳᱜᱼᱟ ᱡᱮ ᱚᱱᱟ ᱢᱤᱫᱴᱮᱱ ᱠᱟᱨᱠᱷᱟᱱᱟ ᱛᱮ ᱚᱱᱟ ᱥᱩᱨ ᱥᱩᱯᱩᱨ ᱨᱮᱱᱟᱜ ᱯᱚᱨᱤᱵᱮᱥ ᱛᱤᱱᱟᱹᱜ ᱴᱟ ᱫᱩᱥᱟᱹᱜ ᱠᱟᱱᱟ ᱦᱮᱸ ᱥᱮᱪᱮᱫ,
ᱦᱩᱸ ᱦᱩᱸ ᱛᱟᱯᱚᱨᱮ ᱱᱚᱝᱠᱟ ᱦᱟᱸᱜ ᱟᱵᱚ ᱢᱮᱫᱴᱮᱱ ᱱᱚᱝᱠᱟ ᱴᱟᱠᱟ ᱠᱚᱨᱮᱱᱟᱜ ᱞᱟᱵ ᱞᱟᱞᱚᱪ ᱠᱚ ᱩᱫᱩᱜ ᱩᱫᱩᱜ ᱠᱮᱫᱟ ᱣᱟᱜ ᱡᱟᱦᱟᱸ ᱡᱟᱭᱜᱟ ᱠᱟᱱᱟ ᱡᱮ ᱱᱚᱝᱠᱟ ᱴᱟᱠᱟ ᱞᱮ ᱮᱢᱟ ᱯᱮᱭᱟ, ᱛᱚ ᱱᱚᱣᱟ ᱫᱚ ᱟᱞᱮ ᱱᱚᱝᱠᱟᱞᱮ ᱢᱟᱜᱟ ᱥᱮ ᱪᱮᱫ
ᱢᱮᱱᱠᱷᱟᱱ ᱛᱮᱦᱮᱧ ᱜᱚᱝᱠᱮ ᱛᱮᱦᱮᱧ ᱱᱚᱣᱟ ᱱᱚᱣᱟ ᱫᱟᱨᱟᱭ ᱱᱚᱣᱟ ᱫᱟᱨᱟᱭ ᱛᱮ ᱛᱮᱦᱮᱧ ᱮᱠᱤᱭᱛᱮ ᱵᱟᱡᱟᱨ ᱫᱤᱥᱚᱢ ᱨᱮᱢᱟ ᱚᱨᱨᱮᱰᱤ ᱚᱱᱟ ᱠᱚᱨᱮ ᱢᱟ ᱠᱟᱨᱠᱷᱟᱱᱟ ᱠᱚᱛᱮ ᱜᱮ ᱯᱮᱨᱮᱡ ᱪᱟᱵᱟ ᱠᱟᱱᱟ᱾ ᱫᱩᱥᱚᱱ ᱪᱟᱵᱟᱜ ᱠᱟᱱᱟ ᱛᱮᱦᱮᱧ ᱡᱩᱫᱤ ᱛᱮᱦᱮᱧ ᱡᱟ ᱩᱰᱟᱹᱝ ᱥᱟᱨᱮᱡ ᱠᱟᱱᱟ ᱟᱵᱚ ᱚᱱᱟ ᱵᱤᱨ ᱫᱤᱥᱚᱢ ᱨᱮ ᱵᱤᱨ ᱦᱚᱸ ᱛᱮᱦᱤᱧ ᱱᱚᱝᱠᱟ ᱟᱫᱚ ᱩᱡᱟᱹᱲ ᱪᱟᱵᱟᱜᱼᱟ ᱛᱟᱦᱚᱞᱮ ᱜᱚᱝᱠᱮ ᱩᱭᱦᱟᱹᱨ ᱫᱟᱵᱤᱱ ᱛᱚ ᱪᱮᱫ ᱦᱩᱭ ᱫᱟᱲᱮᱭᱟᱜ-ᱟ ᱛᱮᱦᱮᱧ ᱠᱷᱚᱱᱟᱜ ᱯᱟᱸᱪ ᱪᱷᱚ ᱵᱚᱪᱷᱚᱨ ᱫᱚᱥ ᱵᱚᱪᱷᱚᱨ ᱯᱚᱨᱮ?
ᱮᱠᱫᱚᱢ ᱮᱠᱫᱚᱢ ᱟᱵᱚ ᱱᱚᱝᱠᱟ ᱟᱨ ᱢᱮᱫᱴᱮᱱ ᱡᱤᱱᱤᱥ ᱦᱩᱭᱩᱜ ᱠᱟᱱᱟ ᱟᱨ ᱢᱮᱫᱴᱮᱱ ᱡᱤᱱᱤᱥ ᱦᱩᱭᱩᱜ ᱠᱟᱱᱟ ᱫᱤᱥᱚᱢ ᱨᱮ ᱢᱮᱫᱴᱮᱱ ᱦᱚᱲ ᱡᱩᱫᱤᱢ ᱵᱩᱡᱷᱟᱹᱣᱮᱭᱟ ᱥᱮ ᱡᱩᱫᱤᱢ ᱢᱮᱛᱟᱭᱟ ᱡᱮ ᱱᱚᱣᱟ ᱫᱚ ᱵᱷᱩᱞ ᱠᱟᱱᱟ ᱡᱮ ᱞᱮᱭᱟᱭ ᱛᱤᱱᱟᱹᱜ ᱵᱟᱝᱮ ᱯᱟᱲᱦᱟᱣ ᱠᱟᱱᱟ ᱥᱮ ᱛᱤᱱᱟᱹᱜ ᱜᱟᱱᱮ ᱚᱞ ᱚᱞ ᱠᱮᱫᱟᱭ ᱚᱞ ᱯᱟᱲᱦᱟᱣᱱᱟᱭ? ᱛᱚ ᱱᱚᱣᱟ ᱫᱟᱭ ᱱᱚᱣᱟ ᱠᱟᱛᱷᱟ ᱢᱤᱛᱟᱹᱧ ᱠᱟᱱᱟ᱾
ᱢᱟᱥᱮ ᱟᱫᱚ ᱚᱠᱟ ᱞᱮᱠᱟᱢ ᱵᱩᱡᱷᱟᱹᱣᱟ ᱦᱮᱸ,
ᱦᱮᱸ ᱟᱫᱚ ᱟᱫᱚ ᱟᱹᱞᱤᱧ, ᱟᱹᱞᱤᱧ ᱞᱤᱧ ᱞᱟᱹᱭᱟ᱾ ᱱᱩᱠᱩ ᱢᱟᱹᱱᱢᱤ ᱫᱚ ᱥᱮ ᱵᱟᱠᱚ ᱵᱩᱡᱷᱟᱹᱜᱼᱟ ᱥᱮ ᱵᱟᱠᱚ ᱵᱩᱡᱷᱟᱹᱣ ᱫᱟᱲᱮᱭᱟᱛᱟᱵᱚᱱ ᱠᱟᱱᱟ ᱟᱨᱠᱤ᱾
ᱟᱪᱪᱷᱟ
ᱛᱤᱱᱟᱹᱜ ᱮᱢ ᱢᱮᱛᱟ ᱠᱚᱣᱟ ᱛᱚ ᱩᱱᱟᱹᱜ ᱜᱮ ᱞᱟᱹᱭᱟᱭ ᱪᱮᱫ ᱮᱢ ᱵᱟᱲᱟᱭᱟ ᱥᱮ ᱪᱮᱫ ᱮᱢ ᱵᱩᱡᱷᱟᱹᱧ ᱠᱟᱱᱟ ᱤᱧᱫᱚ,
ᱢᱮᱱ ᱠᱷᱟᱱ ᱜᱚᱝᱠᱮ ᱛᱮᱦᱮᱧ ᱛᱮᱦᱮᱧ ᱛᱚ ᱱᱩᱠᱩ ᱵᱩᱡᱷᱟᱹᱣ ᱞᱟᱹᱠᱛᱤ ᱠᱟᱱᱟ ᱛᱮᱦᱮᱧ ᱡᱚᱫᱤ ᱵᱟᱢ ᱵᱩᱡᱷᱟᱹᱣᱟ ᱫᱟᱨᱟᱭ ᱠᱟᱱ ᱫᱤᱱ ᱨᱮ ᱫᱚ ᱟᱢ ᱫᱚ ᱯᱨᱚᱵᱞᱮᱢ ᱨᱮᱢ ᱯᱟᱲᱟᱜᱼᱟ ᱦᱮᱸ, ᱟᱹᱞᱤᱧ ᱢᱤᱫᱴᱮᱝ, ᱢᱤᱫᱴᱮᱱ ᱜᱚᱝᱠᱮ ᱢᱤᱫᱴᱮᱱ ᱠᱟᱛᱷᱟ ᱠᱚ ᱢᱮᱱᱟ ᱡᱮ ᱛᱮᱸᱦᱮᱸᱧ ᱟᱵᱚ ᱵᱚᱱ ᱵᱟᱸᱧᱪᱟᱜ ᱠᱟᱱᱟ ᱱᱚᱣᱟ ᱫᱚ ᱢᱟᱨᱟᱝ ᱱᱚᱣᱟ ᱫᱚ ᱢᱟᱨᱟᱝ ᱠᱟᱛᱷᱟ ᱠᱟᱱᱟ᱾ ᱢᱟᱨᱟᱜ ᱵᱟᱸᱧᱪᱟᱣ ᱵᱟᱧᱪᱟᱣ ᱵᱚᱱ ᱛᱟᱦᱮᱱᱟ ᱥᱮ ᱟᱵᱚ ᱞᱟᱹᱜᱤᱫ ᱵᱚᱱ ᱠᱚᱨᱟᱣᱟ ᱚᱱᱟ ᱫᱚ ᱱᱟᱯᱟᱭ ᱠᱟᱛᱷᱟ ᱠᱟᱱᱟ᱾ ᱢᱮᱱ ᱠᱷᱟᱱ ᱫᱟᱨᱟᱭ ᱠᱟᱱ ᱦᱟᱯᱮᱱ ᱫᱤᱱ ᱡᱟᱦᱟᱸᱭ ᱠᱚ ᱦᱤᱡᱩᱜ ᱠᱟᱱᱟ ᱯᱚ ᱯᱚᱝᱲᱟ ᱠᱚ ᱩᱱᱠᱩ ᱞᱟᱹᱜᱤᱫ ᱦᱚᱸ ᱫᱚᱦᱚ ᱦᱩᱭᱩᱜᱼᱟ᱾
ᱮᱠᱫᱚᱢ ᱮᱠᱫᱚᱢ
ᱛᱟᱦᱚᱞᱮ ᱩᱱᱠᱩ ᱫᱚ ᱪᱮᱫ ᱠᱚ ᱡᱚᱢᱟ ᱵᱟᱠᱷᱟᱱ ᱢᱟ ᱞᱟᱹᱭᱵᱤᱱ ᱢᱟ‍?
ᱮᱠᱫᱚᱢ ᱱᱚᱣᱟ ᱪᱮᱫᱟᱜ ᱵᱟᱠᱚ ᱵᱩᱡᱷᱟᱹᱣ ᱫᱟᱲᱮ ᱛᱟᱵᱚᱱ ᱠᱟᱱᱟ ᱟᱵᱚ ᱢᱟᱹᱱᱢᱤ ᱠᱚ᱾
ᱟᱫᱚ ᱜᱚᱝᱠᱮ ᱱᱚᱣᱟ ᱡᱚᱠᱷᱚᱱ ᱱᱚᱝᱠᱟ ᱱᱚᱝᱠᱟᱱ ᱢᱤᱫᱴᱮᱱ ᱠᱟᱨᱠᱷᱟᱱᱟ ᱠᱚ ᱛᱮᱭᱟᱨ ᱮᱫᱟ ᱟᱫᱚ ᱱᱚᱣᱟ ᱨᱮ ᱮᱸ ᱡᱟᱦᱟᱸ ᱨᱮ ᱢᱮᱱᱫᱚ ᱚᱸᱰᱮ ᱨᱮᱱ ᱡᱟᱦᱟᱸᱭ ᱯᱷᱚᱨᱮᱥᱴ ᱜᱟᱨᱰ ᱠᱚ ᱥᱮ ᱟᱵᱚ ᱨᱮᱱ ᱡᱟᱦᱟᱸ ᱟᱛᱩ ᱢᱟᱺᱡᱷᱤ ᱵᱟᱵᱟ ᱠᱚ ᱱᱚᱣᱟ ᱨᱮ ᱠᱟᱹᱢᱤ ᱵᱟ ᱠᱚ ᱥᱟᱵ ᱟᱠᱟᱫᱟ?
ᱵᱟ ᱱᱚᱣᱟ ᱨᱮᱭᱟᱜ ᱫᱚ ᱵᱟᱠᱚ ᱞᱟᱦᱟ ᱟᱠᱟᱱᱟ ᱠᱤᱱᱛᱩ ᱮᱸ ᱚᱵᱷᱤᱡᱳᱜ ᱫᱚ ᱠᱚ ᱮᱢ ᱞᱮᱫ ᱛᱟᱦᱮᱸᱫᱼᱟ᱾ ᱟᱫᱚ ᱢᱤᱫᱴᱮᱱ ᱚᱱᱮ ᱢᱟᱱᱮ ᱵᱟ ᱵᱟᱹᱧ ᱵᱟᱹᱞᱤᱧ ᱞᱟᱹᱭ ᱠᱮᱫᱟ ᱡᱮ ᱴᱟᱠᱟ ᱨᱮᱭᱟᱜ ᱞᱟᱞᱚᱪᱼᱼ
ᱟᱪᱪᱷᱟ
ᱦᱮᱸ ᱦᱮᱸ
ᱥᱟᱹᱨᱤ ᱜᱮ ᱜᱚᱝᱠᱮ ᱟᱹᱰᱤ ᱫᱩᱠ ᱵᱩᱡᱷᱟᱹᱜᱼᱟ ᱮᱠᱫᱚᱢ ᱦᱮᱸ ᱼᱼ
ᱮᱠᱫᱚᱢ ᱮᱠᱫᱚᱢ ᱱᱚᱣᱟ ᱟᱵᱚ ᱢᱟᱹᱱᱢᱤ ᱵᱟᱠᱚ ᱵᱩᱡᱷᱟᱹᱣ ᱫᱟᱲᱮᱭᱟᱛᱟ ᱵᱚᱱ ᱠᱟᱱᱟ᱾
ᱚᱱᱟ ᱦᱚᱸ ᱜᱚᱝᱠᱮ ᱟᱨ ᱧᱮᱞᱚᱜ ᱠᱟᱱᱟ ᱱᱤᱛᱚᱜ ᱵᱤᱨ ᱠᱚ ᱦᱚᱸ ᱟᱹᱰᱤ ᱡᱳᱨ ᱠᱚ ᱢᱟᱜ ᱮᱫᱟ᱾ ᱚᱱᱠᱟ ᱞᱤᱧ ᱟᱸᱡᱚᱢᱮᱫ ᱛᱟᱦᱮᱸᱫ ᱜᱚᱝᱠᱮ ᱥᱟᱹᱨᱤ ᱠᱟᱛᱷᱟ ᱚᱱᱟ ᱥᱟᱹᱨᱤ ᱠᱟᱛᱷᱟ ᱠᱟᱱᱟ ᱠᱤ ᱚᱱᱟ ᱫᱚ?
ᱮᱠᱫᱚᱢ ᱢᱟᱱᱮ ᱟᱫᱚ ᱱᱚᱣᱟ ᱫᱷᱟᱨᱮ ᱫᱚ ᱵᱟᱝ ᱦᱩᱭ ᱟᱠᱟᱱᱟ ᱚᱱᱠᱟ ᱢᱟᱜ ᱫᱚ ᱠᱤᱱᱛᱩ ᱠᱚ ᱢᱟᱜ ᱮ ᱜᱮᱭᱟ ᱴᱷᱤᱠ ᱜᱮᱭᱟ ᱚᱱᱟ ᱠᱚᱢ ᱵᱮᱥᱤ ᱫᱚ ᱠᱚ ᱢᱟᱜ ᱮᱫᱟ ᱟᱨᱠᱤ᱾
ᱟᱪᱪᱷᱟ ᱟᱪᱪᱷᱟ ᱟᱨ ᱢᱤᱫ ᱡᱚᱠᱷᱚᱡ ᱞᱤᱧ ᱪᱟᱞᱟᱣ ᱞᱮᱱ ᱛᱟᱦᱮᱸᱫ ᱩᱱ ᱡᱚᱠᱷᱚᱡ ᱡᱚᱠᱷᱚᱱ ᱫᱩ ᱦᱟᱡᱟᱨ ᱵᱟᱨᱚ ᱥᱮᱫ ᱩᱱᱫᱚ ᱫᱚᱢᱮ ᱮ ᱤᱭᱟᱹ ᱠᱚᱠᱚ ᱨᱟᱜᱮᱫ ᱛᱟᱦᱮᱸᱱᱟ ᱛᱢᱟ ᱠᱚ ᱤᱭᱟᱹ ᱠᱚᱠᱚ ᱛᱟᱦᱮᱸ ᱠᱟᱱᱟ ᱢᱤᱨᱩ ᱪᱮᱬᱮ ᱛᱟᱨᱯᱚᱨ ᱛᱮ ᱱᱩᱠᱩ ᱢᱚᱭᱩᱨ ᱠᱚᱠᱚ ᱛᱟᱦᱮᱸ ᱠᱟᱱᱟ, ᱢᱟᱨᱟᱜ ᱠᱚᱠᱚ ᱛᱟᱦᱮᱸ ᱠᱟᱱᱟ ᱱᱮᱛᱟᱨ ᱫᱚ ᱱᱩᱠᱩ ᱜᱮ ᱢᱮᱱᱟᱜ ᱠᱚᱣᱟ ᱥᱮ ᱵᱟᱝ?
ᱦᱮᱸ ᱦᱮᱱᱟᱜ ᱫᱚ ᱦᱮᱱᱟᱜ ᱠᱚᱣᱟ ᱟᱨᱠᱤ ᱦᱟᱞᱠᱟ ᱟᱨᱠᱤ ᱠᱚᱢ᱾ ᱦᱮᱡ ᱫᱚ ᱠᱚ ᱦᱤᱡᱩᱜ ᱠᱟᱱ ᱜᱮᱭᱟ ᱟᱨᱠᱤ ᱠᱚᱢ ᱧᱚᱜ ᱠᱚ ᱦᱤᱡᱩᱜ ᱠᱟᱱᱟ᱾ ᱢᱚᱭᱩᱨ ᱠᱚ ᱢᱚᱭᱩᱨ ᱠᱚ ᱛᱟᱯᱚᱨᱮ ᱠᱚ ᱛᱟᱦᱮᱸᱠᱟᱱᱟ ᱩᱱ ᱩᱱᱠᱩ ᱦᱚᱨᱤᱱ ᱠᱚᱠᱚ ᱛᱟᱦᱮᱸ ᱠᱟᱱᱟ ᱵᱤᱨ ᱨᱮᱱ ᱡᱤᱭᱟᱹᱞᱤ ᱠᱚ ᱩᱱᱠᱩ ᱠᱚ ᱧᱟᱢ ᱵᱟᱲᱟ ᱦᱩᱭᱩᱜ ᱠᱟᱱ ᱛᱟᱦᱮᱸ ᱱᱮᱛᱟᱨ ᱫᱚ ᱠᱤᱱᱛᱩ ᱵᱟᱝ ᱠᱚ ᱧᱟᱢᱚᱜ ᱠᱟᱱᱟ ᱩᱱᱟᱹᱜ ᱪᱮᱦᱨᱟ ᱫᱚ᱾
ᱟᱪᱪᱷᱟ ᱟᱪᱪᱷᱟ ᱟᱪᱪᱷᱟ ᱟᱪᱪᱷᱟ ᱟᱨ ᱚᱱᱮ ᱡᱟᱦᱟᱸ ᱞᱮᱠᱟ ᱵᱤᱨ ᱜᱷᱚᱱᱚ ᱛᱟᱦᱮᱸ ᱠᱟᱱᱟ ᱚᱱᱟ ᱜᱷᱚᱱ ᱫᱚ ᱢᱮᱱᱟᱜᱼᱟ ᱥᱮ ᱵᱟᱝ?
ᱟᱫᱚ ᱛᱟᱯᱚᱨᱮ ᱦᱚᱸᱜ ᱚᱭ ᱱᱚᱝᱠᱟ ᱵᱤᱨ ᱨᱮ ᱠᱚ ᱟᱛᱟᱨᱟᱜ ᱠᱟᱱᱟ ᱟᱫᱚ ᱚᱠᱚᱭ ᱟᱛᱟᱨ ᱫᱟᱭ ᱡᱮ ᱢᱮᱱ ᱠᱷᱟᱱ ᱠᱟᱹᱴᱤᱡ ᱠᱟᱹᱴᱤᱡ ᱡᱟᱦᱟᱸ ᱛᱤᱱᱟᱹᱜ ᱡᱤᱵᱽ ᱡᱤᱭᱟᱹᱞᱤ ᱠᱚ ᱦᱚᱸ ᱡᱚᱛᱚ ᱚᱸᱰᱮ ᱠᱷᱚᱱᱟᱜ ᱠᱚ ᱫᱟᱹᱲᱮᱜᱼᱟ᱾ ᱛᱟᱯᱚᱨᱮ ᱠᱟᱹᱴᱤᱡ ᱠᱟᱹᱴᱤᱡ ᱫᱟᱨᱮ ᱠᱚᱦᱚᱸ ᱯᱩᱨᱟᱹ ᱱᱚᱥᱴᱚᱜ ᱠᱟᱱᱟ᱾
ᱦᱚᱜ ᱚᱝᱠᱟ ᱨᱮᱜᱮ ᱜᱚᱝᱠᱮ ᱟᱫᱚ ᱢᱤᱫᱴᱮᱱ ᱡᱷᱟᱢᱮᱞᱟ ᱫᱚ ᱵᱩᱡᱷᱟᱹᱜ ᱜᱮᱭᱟ ᱦᱮᱸ ᱛᱮᱦᱮᱸᱧ ᱛᱮ ᱛᱮᱦᱮᱧ ᱱᱚᱝᱠᱟ ᱵᱤᱨ ᱨᱮ ᱵᱚᱱ ᱟᱛᱟᱨᱟᱜᱼᱟ, ᱛᱟᱦᱚᱞᱮ ᱪᱮᱫ ᱦᱩᱭ ᱫᱟᱲᱮᱭᱟᱜᱼᱟ ᱦᱟᱯᱮᱱ ᱫᱤᱱ ᱦᱮᱸ?
ᱦᱮᱸ
ᱟᱫᱚ ᱜᱚᱝᱠᱮ ᱚᱱᱮ ᱢᱤᱫ ᱡᱚᱠᱷᱚᱡ ᱞᱤᱧ ᱟᱸᱡᱚᱢᱮᱫ ᱛᱟᱦᱮᱸ ᱥᱮ ᱢᱟᱛᱠᱚᱢ ᱡᱚᱠᱷᱚᱱ ᱠᱚ ᱢᱟᱛᱠᱚᱢ ᱡᱚᱠᱷᱚᱱ ᱠᱚ ᱦᱮᱸ ᱦᱟᱞᱟᱝᱼᱟ
ᱦᱮ, ᱸ ᱦᱮᱸ ᱦᱮᱸ ᱦᱮᱸ ᱦᱮᱸ ᱦᱮᱸ ᱦᱮᱸ ᱩᱱ ᱚᱠᱛᱚ ᱜᱮ᱾
ᱚᱱᱟ ᱠᱚ ᱚᱱᱟ ᱠᱚ ᱠᱟᱛᱷᱟ ᱫᱚ ᱜᱚᱝᱠᱮ ᱥᱟᱹᱨᱤ ᱜᱮᱭᱟ?
ᱮᱠᱫᱚᱢ ᱥᱟᱹᱨᱤ ᱜᱮᱭᱟ ᱢᱟᱱᱮ ᱟᱫᱚ ᱱᱚᱝᱠᱟ ᱡᱩᱫᱤᱧ ᱡᱩᱫᱤᱢ ᱢᱟᱱᱮ ᱧᱤᱫᱟᱹ ᱡᱩᱫᱤ ᱠᱚ ᱫᱷᱚᱨᱟᱣᱟᱜ- ᱟ ᱢᱮᱱ ᱠᱷᱟᱱ ᱟᱢ ᱤᱲᱤᱡᱟᱢ ᱪᱮᱫ ᱞᱮᱠᱟ ᱨᱮ? ᱟᱨ ᱧᱤᱫᱟᱹ ᱮᱢᱚᱱ ᱫᱷᱚᱨᱟᱣ ᱞᱮᱱᱠᱷᱟᱱ ᱨᱚᱦᱚᱲ ᱴᱷᱤᱠ ᱠᱚᱜᱼᱟ ᱥᱮ ᱢᱟᱱᱮ ᱢᱤᱫ, ᱟᱹᱰᱤ ᱞᱚᱜᱚᱱ ᱛᱮ ᱟᱹᱰᱤ ᱢᱟᱨᱟᱝ ᱛᱮ ᱟᱛᱟᱨ ᱜᱚᱫᱚᱜᱼᱟ, ᱯᱩᱨᱟᱹ ᱵᱤᱨ ᱜᱮ ᱟᱛᱟᱨ ᱜᱚᱫᱚᱜᱼᱟ᱾
ᱢᱟᱥᱮ
ᱟᱫᱚ ᱯᱩᱨᱟᱹ ᱦᱟᱱᱮ ᱦᱟᱹᱨᱭᱟᱹᱲ ᱜᱮ ᱡᱟᱦᱟᱸ ᱧᱮᱞᱚᱜ ᱫᱚ, ᱚᱱᱟ ᱫᱚ ᱟᱫᱚ ᱦᱟᱱᱮ ᱪᱮᱠᱟ ᱧᱮᱞᱚᱜᱼᱟ ᱚᱱᱟ ᱦᱟᱥᱟᱻᱦᱟᱥᱟ ᱨᱚᱝ ᱧᱮᱞᱚᱜᱼᱟ᱾
ᱦᱮᱸ
ᱦᱩᱸ ᱦᱩᱸ ᱟᱵᱚ ᱱᱚᱣᱟ ᱢᱟᱹᱱᱢᱤ ᱵᱟᱠᱚ ᱵᱩᱡᱷᱟᱹᱣ ᱫᱟᱲᱮ ᱛᱟᱵᱚᱱ ᱠᱟᱱᱟ ᱢᱮᱱᱠᱷᱟᱱ ᱛᱤᱱᱟᱹᱜ ᱛᱤᱱᱟᱹᱜ ᱵᱤᱱ ᱵᱩᱡᱷᱟᱹᱣ ᱠᱚᱣᱟ ᱟᱹᱞᱤᱧᱻᱟᱹᱞᱤᱧ ᱱᱚᱣᱟ ᱛ ᱢᱤᱫ ᱫᱷᱟᱣ ᱯᱩᱨᱟᱹ ᱚᱱᱠᱟ ᱞᱤᱧ ᱢᱮᱛᱟᱜ ᱠᱚᱣᱟ ᱡᱮ ᱱᱚᱣᱟ ᱫᱚ ᱛᱚ ᱫᱟᱨᱮ ᱠᱚᱫᱚ ᱟᱞᱚᱵᱚᱱ ᱢᱟᱜᱽ ᱢᱟ ᱥᱮ ᱫᱟᱨᱮ ᱠᱷᱟᱹᱛᱤᱨ ᱛᱮ ᱟᱵᱚ ᱦᱮᱱᱟᱜ ᱵᱚᱱᱟ ᱥᱮ ᱠᱷᱚᱱᱟᱜ ᱟᱵᱚ ᱢᱟᱱᱮ ᱠᱤᱪᱷᱩ ᱵᱚᱱ ᱧᱟᱢ ᱮᱫᱟ ᱟᱨᱠᱤ ᱚᱠᱥᱤᱡᱮᱱ᱾
ᱟᱨ ᱪᱮᱫᱻᱪᱮᱫ ᱠᱚ ᱢᱮᱱᱫᱟ ᱜᱚᱢᱠᱮ?
ᱟᱫᱚ ᱠᱚ ᱞᱟᱹᱭ ᱫᱟ ᱟᱵᱚ ᱡᱩᱚᱫᱤ ᱟᱵᱚ ᱢᱟ ᱨᱮᱸᱜᱮᱡ ᱦᱚᱲ ᱟᱵᱚ ᱡᱩᱫᱤ ᱫᱟᱨᱮ ᱡᱩᱫᱤ ᱵᱟᱵᱚᱱ ᱢᱟᱜᱟ ᱟᱵᱳᱫᱚ ᱪᱮᱫ ᱞᱮᱠᱟᱛᱮ ᱡᱚᱢ ᱪᱟᱞᱟ ᱛᱟᱵᱚᱱᱟ? ᱟᱪᱪᱷᱟ ᱤᱧ ᱵᱟᱛᱟᱣ ᱠᱤᱫᱟᱹᱧ ᱡᱮ ᱟᱵᱚ ᱨᱮᱸᱜᱮᱡ ᱦᱚᱲ ᱠᱟᱱᱟ ᱵᱚᱱ, ᱛᱟᱵᱚᱞᱮ ᱡᱮ ᱫᱟᱨᱮ ᱜᱮ ᱢᱟᱜ ᱦᱩᱭᱩᱜᱼᱟ?
ᱦᱮᱸ ᱚᱱᱟ ᱫᱚ ᱢᱮᱴᱮᱱ ᱱᱚᱭᱟᱫᱚ ᱡᱚᱛᱷᱟᱛ ᱠᱩᱠᱞᱤ ᱵᱤᱱ ᱫᱚᱦᱚᱣᱟ ᱟᱠᱟᱫᱟ ᱡᱮ ᱫᱟᱨᱮ ᱜᱮ ᱢᱟᱜ ᱦᱩᱭᱩᱜᱼᱟ᱾ ᱦᱮᱸ ᱵᱟᱝ? ᱟᱨᱚ ᱟᱹᱰᱤᱜᱟᱱ ᱟᱭᱢᱟ ᱜᱟᱱ ᱢᱮᱱᱟᱜᱼᱟ ᱡᱟᱦᱟᱸ ᱫᱚ ᱨᱳᱡᱜᱟᱨ ᱨᱮᱱᱟᱜ ᱯᱟᱱᱛᱷᱟ ᱢᱮᱱᱟᱜᱼᱟ ᱡᱮ ᱚᱱᱟ ᱠᱚᱵᱚᱱ ᱥᱟᱵ ᱫᱟᱲᱮᱭᱟᱜᱼᱟ ᱦᱮ, ᱟᱵᱚ ᱫᱟᱨᱮ ᱴᱷᱮᱱ ᱠᱷᱚᱱᱟᱜ ᱫᱟᱨᱮ ᱴᱷᱮᱱ ᱚᱸᱰᱮ ᱠᱷᱚᱱ ᱥᱟᱠᱟᱢ ᱵᱚᱱ ᱧᱟᱢ ᱮᱫᱟ ᱡᱟᱦᱟᱸ ᱛᱮᱦᱮᱧ ᱯᱟᱛᱲᱟ ᱯᱟᱹᱴᱤ ᱠᱟᱛᱮ ᱛᱮᱦᱮᱧ ᱟᱵᱚ ᱚᱲᱟᱜ ᱫᱩᱣᱟᱹᱨ ᱪᱟᱞᱟᱜ ᱠᱟᱱ ᱛᱟᱵᱚᱱᱟ ᱟᱵᱚᱣᱟᱜ ᱵᱚᱸᱜᱟ ᱵᱩᱨᱩ ᱨᱮ ᱥᱟᱠᱟᱢ ᱥᱟᱠᱟᱢ ᱨᱮᱱᱟᱜ ᱛᱤᱱᱟᱹᱜ ᱜᱟᱱ ᱮᱱᱮᱢ ᱢᱮᱱᱟᱜᱼᱟ ᱥᱟᱨᱡᱚᱢ ᱫᱟᱹᱨᱮ ᱨᱮ ᱛᱤᱱᱟᱹᱜ ᱜᱟᱱ ᱮᱱᱮᱢ ᱢᱮᱱᱟᱜ ᱛᱟᱵᱚᱱᱟ,
ᱦᱩᱸ ᱦᱩᱸ ᱦᱩᱸ ᱥᱟᱨᱡᱚᱢ ᱜᱤᱨᱟᱹ ᱵᱚᱱ ᱛᱚᱞᱟ ᱚᱱᱟᱛᱮ᱾
ᱦᱮᱸ ᱛᱟᱦᱚᱞᱮ ᱛᱮᱦᱤᱧ ᱡᱩᱫᱤ ᱟᱵᱚ ᱜᱮ ᱱᱚᱣᱟ ᱫᱟᱨᱮ ᱠᱚᱵᱚᱱ ᱵᱟᱵᱚᱱ ᱵᱟᱧᱪᱟᱣᱟ ᱚᱱᱟ ᱟᱵᱚᱣᱟᱜ ᱚᱫᱷᱤᱠᱟᱨ ᱠᱟᱱᱟ ᱟᱹᱤᱫᱟᱹᱨ ᱠᱟᱱᱟ ᱛᱚ ᱱᱚᱣᱟ ᱛᱚ ᱟᱵᱚᱣᱟᱜ᱾
ᱥᱟᱨᱤ ᱜᱮ ᱜᱚᱝᱠᱮ, ᱛᱟᱦᱚᱞᱮ ᱟᱨ ᱵᱩᱨᱩ ᱵᱚᱜᱟ ᱫᱚ ᱵᱤᱱ ᱦᱤᱡᱩᱜ ᱠᱟᱱᱟ ᱥᱮ ᱵᱟᱝ ᱜᱚᱝᱠᱮ?
ᱦᱩᱸ
ᱦᱚᱸᱜ ᱚᱱᱟᱜᱮ ᱟᱫᱚ ᱟᱹᱛᱩ ᱨᱮᱱ ᱢᱟᱺᱡᱷᱤ ᱦᱟᱲᱟᱢ ᱦᱚᱸ ᱠᱟᱹᱴᱤᱡ ᱞᱤᱧ ᱢᱮᱛᱟ ᱫᱮᱭᱟ᱾ ᱡᱮ ᱱᱚᱜᱼᱚᱭ ᱡᱮ ᱜᱚᱝᱠᱮ ᱟᱵᱚ ᱡᱮ ᱱᱚᱝᱠᱟ ᱫᱟᱨᱮᱵᱚᱱ ᱢᱟᱜ ᱦᱚᱪᱚᱭᱮᱫᱟ ᱠᱟᱨᱠᱷᱟᱱᱟ ᱵᱮᱱᱟᱣ ᱨᱮᱭᱟᱜ, ᱡᱤ ᱜᱟᱫ ᱱᱟᱢ ᱱᱚᱣᱟ ᱫᱚ ᱦᱚᱴᱟᱛ ᱨᱟᱡᱤ ᱫᱚ ᱟᱵᱚ ᱫᱚ ᱤᱧ ᱵᱟᱛᱟᱣᱫᱤᱧ ᱟᱵᱚ ᱨᱮᱸᱜᱮᱡ ᱦᱚᱲ ᱠᱟᱱᱟ ᱵᱚᱱ, ᱢᱮᱱᱠᱷᱟᱱ ᱟᱵᱚᱣᱟᱜ ᱨᱳᱡᱽᱜᱟᱨ ᱨᱮᱱᱟᱜ ᱯᱚᱫ ᱦᱮᱱᱟᱜ ᱟᱠᱟᱫᱟ ᱵᱤᱨ ᱠᱷᱚᱱᱟᱜ ᱦᱮᱱᱟᱜ ᱛᱟᱵᱚᱱᱟ ᱥᱟᱠᱟᱢ ᱵᱚᱱ ᱟᱹᱜᱩ ᱫᱟᱲᱮᱭᱟᱜᱼᱟ ᱥᱮ ᱡᱟᱦᱟᱸᱱᱟᱜ ᱡᱚ ᱵᱤᱞᱤ ᱠᱚ ᱟᱹᱜᱩ ᱠᱟᱛᱮᱜ ᱚᱱᱟ ᱠᱚᱦᱚᱸ ᱟᱠᱷᱨᱤᱧ ᱜᱟᱱᱚᱜᱼᱟ᱾
ᱦᱮᱸ ᱦᱮᱸ ᱠᱟᱛᱷᱟ ᱠᱟᱱ ᱜᱮᱭᱟ ᱛᱚ ᱜᱚᱝᱠᱮ᱾
ᱢᱮᱱᱠᱷᱟᱱ ᱟᱵᱚ ᱫᱚ ᱚᱱᱠᱟ ᱫᱚ ᱵᱟᱝ ᱟᱵᱚ ᱫᱚ ᱡᱟᱦᱱᱟᱜ ᱫᱟᱨᱮ ᱵᱚᱱ ᱢᱟᱜ ᱮᱫᱟ᱾ ᱢᱤᱫ ᱢᱟᱝ ᱫᱟᱨᱮ ᱡᱩᱫᱤ ᱩᱱ ᱢᱟᱨᱟᱝ ᱫᱟᱨᱮ ᱵᱚᱱ ᱢᱟᱜᱟ, ᱢᱮᱱᱠᱷᱟᱱ ᱟᱵᱚ ᱡᱩᱫᱤ ᱚᱱᱠᱟ ᱫᱮ ᱵᱚᱱ ᱢᱟᱜ ᱫᱟ ᱛᱟᱦᱚᱞᱮ ᱚᱱᱠᱟ ᱫᱟᱨᱮ ᱵᱚᱱ ᱨᱚᱦᱚᱭ ᱢᱟ᱾
ᱮᱠᱫᱚᱢ ᱥᱟᱹᱨᱤ ᱠᱟᱛᱷᱟ, ᱛᱟᱦᱞᱮ ᱛᱤᱱᱟᱹᱜ ᱢᱤᱫᱴᱟᱝ ᱠᱟᱛᱷᱟ ᱠᱚ ᱢᱮᱱ ᱠᱟᱫᱟ ᱡᱮ ᱢᱤᱫᱴᱟᱝ ᱢᱤᱫᱴᱟᱝ ᱫᱟᱨᱮ ᱡᱩᱫᱤᱢ ᱢᱟᱜᱟ ᱵᱟᱨᱭᱟ ᱫᱟᱨᱮ ᱨᱚᱦᱚᱭ ᱢᱮ ᱦᱮᱸ,
ᱦᱮᱸ ᱮᱠᱫᱚᱢ᱾ ᱚᱱᱮ ᱛᱚ ᱢᱤᱫᱴᱮᱱ ᱫᱟᱨᱮᱢ ᱢᱟᱜᱟ ᱵᱟᱨᱭᱟ ᱫᱟᱨᱮ ᱨᱚᱦᱚᱭ ᱢᱮ, ᱢᱟᱱᱮ ᱢᱤᱫᱴᱮᱱ ᱡᱤᱣᱤᱢ ᱦᱟᱛᱟᱣᱟ ᱵᱟᱨᱭᱟ ᱡᱤᱣᱤᱭ ᱮᱢ ᱢᱮ᱾
ᱮᱠᱫᱚᱢ ᱥᱟᱹᱨᱤ ᱠᱟᱛᱷᱟ ᱠᱟᱱᱟ᱾ ᱛᱟᱦᱚᱞᱮ ᱪᱚᱞᱚ ᱛᱟᱦᱚᱞᱮ ᱚᱱᱠᱟ ᱜᱮᱵᱚᱱ ᱠᱚᱨᱟᱣᱟ ᱢᱤᱫ ᱫᱷᱟᱣ᱾
ᱦᱩᱸ ᱦᱩᱸ ᱦᱩᱸ ᱟᱹᱞᱤᱧ ᱚᱱᱠᱟ ᱜᱚᱝᱠᱮ ᱴᱟᱜ ᱚᱱᱠᱟ ᱟᱹᱞᱤᱧ ᱢᱟᱹᱡᱷᱤ ᱵᱟᱵᱟ ᱚᱱᱠᱟ ᱰᱟᱭᱨᱮᱠᱴ ᱞᱤᱧ ᱢᱮᱛᱟ ᱫᱮᱭᱟ ᱡᱮ ᱧᱮᱞ ᱢᱮ ᱵᱟᱵᱟ ᱡᱮ ᱟᱢ ᱟᱢ ᱡᱮ ᱱᱚᱜ-ᱚᱭ ᱡᱮᱢ ᱦᱮᱸ ᱥᱤᱠᱟᱹᱨ ᱜᱚᱫ ᱠᱮᱫᱟ, ᱡᱮ ᱱᱚᱝᱠᱟ ᱫᱟᱨᱮ ᱠᱚ ᱥᱮ ᱠᱟᱨᱠᱷᱟᱱᱟ ᱵᱮᱱᱟᱣ ᱦᱚᱪᱚᱱᱤᱡ ᱟᱵᱚ ᱠᱚᱦᱚᱸ ᱵᱚᱱ ᱠᱟᱹᱡ ᱵᱚᱱ ᱥᱩᱜᱼᱟ, ᱚᱸᱰᱮ ᱠᱟᱹᱢᱤ ᱠᱟᱛᱮ ᱵᱚᱱ ᱡᱚᱢᱟ ᱢᱮᱱᱠᱷᱟᱱ ᱚᱱᱟ ᱫᱚ ᱵᱟᱝ ᱡᱮ ᱦᱮᱸ ᱤᱧ ᱵᱟᱛᱟᱣ ᱤᱫᱟᱹᱧ ᱡᱮ ᱠᱟᱹᱢᱤ ᱠᱟᱛᱮ ᱵᱚᱱ ᱡᱚᱢᱟ, ᱢᱮᱱᱠᱷᱟᱱ ᱚᱱᱠᱟ ᱫᱚ ᱵᱟᱝ ᱡᱮ ᱫᱟᱨᱮ ᱠᱚ ᱢᱟᱜ ᱦᱩᱭᱩᱜᱼᱟ ᱢᱮᱱᱟᱱ ᱡᱩᱫᱤ ᱚᱱᱠᱟ ᱡᱩᱫᱤ ᱡᱟᱭᱜᱟ ᱛᱟᱦᱮᱱᱟ ᱯᱷᱟᱸᱠᱟ ᱡᱟᱭᱜᱟ ᱛᱟᱦᱚᱞᱮ ᱚᱱᱟᱨᱮ ᱟ ᱟᱞᱟᱫᱟ ᱵᱮᱯᱟᱨ ᱛᱟᱨᱯᱚᱨᱮ ᱱᱚᱜᱼᱭ ᱠᱟᱨᱠᱷᱟᱱᱟ ᱵᱮᱱᱟᱣ ᱠᱟᱛᱮ ᱨᱮᱦᱚᱸ ᱡᱟᱦᱟᱸ ᱫᱩᱦᱟᱹ ᱠᱚ ᱨᱟᱠᱟᱵ ᱚᱱᱟ ᱛᱮᱦᱚᱸ ᱢᱤᱫᱴᱟᱝ ᱫᱩᱥᱟᱹᱭ ᱮᱢᱮᱫ ᱛᱟᱵᱚᱱᱟᱭ,
ᱮᱵᱚᱝ ᱟᱹᱵᱤᱱ ᱧᱮᱞ ᱵᱤᱱ ᱵᱤᱨ ᱫᱤᱥᱚᱢ ᱨᱮᱫᱚ ᱚᱸᱰᱮ ᱫᱚ ᱟᱹᱰᱤ ᱢᱤᱫᱴᱟᱝ ᱯᱷᱟᱨᱪᱟ ᱯᱷᱟᱨᱪᱤ ᱦᱚᱭ ᱚᱸᱰᱮ ᱫᱚ ᱛᱟᱦᱮᱸᱱᱟ, ᱦᱮᱸ ᱛᱮᱦᱮᱧ ᱡᱩᱫᱤ ᱛᱮᱦᱮᱧ ᱚᱱᱟ ᱡᱟᱭᱜᱟ ᱨᱮ ᱱᱚᱝ ᱚᱱᱠᱟ ᱢᱤᱫᱴᱮᱱ ᱫᱩᱥᱚᱱ ᱨᱮᱱᱟᱜ ᱡᱟᱦᱟᱸ ᱯᱚᱨᱤᱥᱛᱤᱛᱤ ᱧᱮᱞᱚᱜᱼᱟ ᱛᱟᱦᱚᱞᱮ ᱪᱮᱫ ᱦᱩᱭ ᱫᱟᱲᱮᱭᱟᱜᱼᱟ ᱦᱟᱯᱮᱱ ᱫᱤᱱ ᱦᱟᱯᱮᱱ ᱫᱤᱱ ᱨᱮᱱ ᱯᱩᱹᱲᱟ ᱪᱮᱫ ᱠᱚ ᱧᱮᱞ ᱵᱤᱱ ᱛᱦᱮᱧ ᱦᱚᱳᱭᱛᱳ ᱟᱯᱮᱭᱟᱜ ᱫᱚ ᱛᱮᱦᱮᱧ ᱦᱭᱛᱳ ᱚᱸᱰᱮ ᱡᱟᱦᱟᱸᱭ ᱫᱤᱥᱩ ᱦᱚᱲ ᱠᱚ ᱢᱮᱱᱟᱜ ᱠᱚᱣᱟ ᱩᱱᱠᱩ ᱦᱚᱭᱛᱳ ᱱᱟᱯᱟᱭᱚᱜ ᱠᱟᱱᱟ